ᱦᱮᱞᱳ᱾
ᱦᱮᱸ ᱦᱮᱞᱳ᱾
ᱚ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ ᱾ ᱨᱚᱲ ᱠᱚ ᱟᱸᱡᱚᱢᱚᱜ ᱠᱟᱱᱟ?
ᱦᱮᱸ, ᱤᱧᱟᱹᱜ?
ᱦᱮᱸ ᱦᱮᱸ ᱟᱸᱡᱚᱢᱚᱜ ᱠᱟᱱᱟ ᱴᱷᱤᱠ ᱴᱷᱟᱠ ᱜᱮ ᱾ ᱦ
ᱦᱩᱸ ᱦᱩᱸ ᱛᱮᱦᱮᱧᱟᱹᱜ ᱥᱟᱛᱟᱢ ᱫᱚ ᱪᱮᱫ ᱞᱟᱝ ᱨᱚᱯᱩᱲᱼᱟ?
ᱦᱮᱸ ᱟᱞᱟᱝ ᱫᱚ ᱪᱤᱠᱤ ᱱᱤᱭᱟᱹ ᱜᱮ ᱞᱟᱝ ᱨᱚᱯᱚᱲᱟ ᱾
ᱪᱤᱠᱤ? ᱦᱩᱸ᱾ ᱟᱪᱪᱷᱟ᱾
ᱟᱪᱪᱷᱟ ᱜᱚᱝᱠᱮ ᱟᱹᱵᱤᱱ ᱫᱚ
ᱪᱤᱠᱤ ᱫᱚ ᱞᱟᱹᱭ ᱞᱮᱱ ᱠᱟᱱᱟ ᱟᱵᱚᱣᱟᱜ ᱟᱭᱳ ᱚᱲᱟᱜ ᱾ ᱨᱮᱱᱟᱜ ᱢᱤᱫ ᱚᱞ ᱦᱚᱨᱚᱯ ᱜᱮ ᱪᱤᱠᱤ ᱫᱚ ᱦᱟᱸᱜ ᱢᱮᱱ ᱜᱟᱱᱚᱜ ᱠᱟᱱᱟ ᱡᱟᱭᱦᱳᱠ᱾ ᱡᱟᱦᱟᱸ ᱟᱵᱚ ᱥᱟᱱᱛᱟᱲ ᱵᱚᱱ ᱨᱚᱲ ᱮᱫᱟᱵᱚᱱ ᱟᱵᱚ ᱥᱟᱱᱛᱟᱲ ᱨᱚᱲ ᱡᱟᱦᱟᱸᱟᱭ ᱚᱞ ᱨᱟᱠᱟᱵ ᱮᱫᱟ ᱡᱟᱦᱟᱸ ᱪᱤᱠᱤ ᱟᱲᱟᱝ ᱫᱚ ᱡᱟᱭᱦᱳᱠ ᱟᱵᱚᱣᱟᱜ ᱫᱚ ᱦᱟᱸᱜ
ᱩᱸ᱾ ᱟᱪᱪᱷᱟ᱾
ᱮᱞ ᱪᱤᱠᱤ ᱛᱤᱥ ᱠᱷᱚᱱ ᱵᱤᱱ ᱩᱯᱨᱩᱢ ᱟᱠᱟᱜᱼᱟ?
ᱟ ᱟᱵᱚᱣᱟᱜ ᱚᱞᱪᱤᱠᱤ?
ᱦᱮᱸ ᱟᱵᱚᱣᱟᱜ ᱚᱞᱪᱤᱠᱤ ᱾
ᱚᱞᱪᱤᱠᱤ ᱫᱚ ᱟᱹᱞᱤᱧ ᱫᱚ ᱜᱤᱫᱽᱨᱟᱹ ᱠᱷᱚᱱᱜᱮ ᱩᱯᱨᱩᱢ ᱫᱚᱵᱚ ᱚᱞᱪᱤᱠᱤ ᱟᱵᱚᱣᱟᱜ ᱱᱚᱣᱟ ᱪᱤᱠᱤ ᱥᱟᱞᱟᱜ ᱫᱚ ᱜᱤᱫᱽᱨᱟᱹ ᱠᱷᱚᱱᱜ ᱜᱮ ᱩᱯᱨᱩᱢ ᱢᱮᱱᱟᱜ ᱠᱟᱜᱼᱟ, ᱜᱤᱫᱽᱨᱟᱹ ᱠᱷᱚᱱ ᱯᱟᱲᱦᱟᱣ ᱪᱤᱠᱤ ᱛᱮᱜᱮ᱾
ᱟᱪᱪᱷᱟ ᱟᱷᱟ
ᱦᱩᱸ
ᱛᱟᱦᱞᱮ ᱟᱫᱚ ᱛᱟᱦᱞᱮ ᱪᱤᱠᱟᱹ ᱜᱮᱭᱟ ᱵᱤᱱ?
ᱞᱟᱹᱭ ᱫᱟᱞᱤᱧ ᱚᱞ ᱲᱦᱟᱣ ᱫᱚ ᱪᱤᱠᱤ ᱛᱮᱜᱮᱵᱤᱱ ᱠᱚᱨᱟᱣ ᱠᱟᱜ-ᱟ?
ᱦᱟᱸ
ᱞᱟᱹᱭ ᱫᱹᱟᱞᱤᱧ ᱚᱞ ᱯᱟᱲᱦᱟᱣ ᱫᱚ ᱪᱤᱠᱟᱹᱛᱮᱵᱤᱱ ᱠᱚᱨᱟᱣ?
ᱱᱮᱠᱷᱟ
ᱟᱵᱚ ᱢᱟ
ᱦᱳᱭ ᱱᱤᱛ ᱫᱷᱟᱹᱨᱤᱡ ᱦᱚᱸ ᱪᱤᱠᱤ ᱛᱮᱜᱮᱞᱤᱧ ᱯᱟᱲᱦᱟᱜ ᱠᱟᱱ ᱜᱮᱭᱟ᱾
ᱪᱷᱟ ᱟᱪᱷᱟ ᱛᱤᱱᱟᱹᱜ ᱫᱷᱟᱹᱨᱤᱡ ᱵᱤᱱ ᱯᱟᱲᱦᱟᱣ ᱟᱠᱟᱱᱛᱮ ᱛᱟᱦᱚᱞᱮ ᱯᱟᱲᱦᱟᱜ ᱠᱟᱱᱟᱵᱤᱱ ᱱᱤᱛᱳᱜ?
ᱱᱤᱛᱳᱜ ᱜᱨᱮᱡᱩᱭᱮᱥᱚᱱ ᱜᱨᱮᱡᱩᱭᱮᱥᱮᱱ ᱪᱟᱞᱟᱜ ᱠᱟᱱᱟ ᱱᱤᱛᱳᱜ᱾ ᱟᱵᱤᱱ ᱪᱤᱠᱤᱵᱤᱱ ᱩᱯᱨᱩᱢ ᱜᱮᱭᱟ? ᱦᱩᱸ ᱜᱚᱝᱠᱮ ᱨᱚᱲ ᱵᱟᱝ ᱟᱡᱚᱢᱚᱜ ᱠᱟᱱ ᱛᱟᱵᱤᱱᱟ ᱪᱤᱠᱤ ᱵᱤᱱ ᱩᱨᱩᱢ ᱜᱮᱭᱟ ᱟᱹᱵᱤᱱ?